ᱦᱮᱞᱳ
ᱦᱮᱸ ᱟᱸᱡᱚᱢᱚᱜ ᱠᱟᱱᱟ᱾
ᱦᱮᱸ ᱟᱹᱞᱤᱧ ᱟᱜ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱾
ᱟᱪᱪᱷᱟ ᱡᱚᱦᱟᱨ ᱜᱮ ᱜᱚᱝᱠᱮ
ᱡᱚᱦᱟᱨ ᱜᱮ ᱜᱚᱝᱠᱮ
ᱚᱸ ᱫᱤᱭᱮ ᱱᱟᱯᱟᱭ ᱜᱮ?
ᱦᱮᱸ ᱱᱤᱭᱟᱹ ᱜᱷᱟᱹᱲᱤ ᱫᱚ ᱱᱟᱯᱟᱭ ᱜᱮ ᱾ ᱢᱮᱱᱠᱷᱟᱱ ᱟᱢ ᱜᱮ ᱚᱠᱟ ᱞᱮᱠᱟ ᱢᱮᱱᱟᱜ ᱢᱮ ᱱᱤᱭᱟᱹ ᱜᱷᱟᱹᱲᱤ ᱫᱚ?
ᱦᱮᱸ ᱱᱤᱭᱟᱹ ᱜᱷᱟᱹᱲᱤᱡ ᱫᱚ ᱤᱧ ᱦᱚᱸ ᱱᱟᱯᱟᱭ ᱜᱮ ᱾ ᱛᱚ ᱠᱮᱫᱳᱜᱽ ᱵᱟᱲᱟ ᱠᱚ ᱦᱩᱭ ᱮᱱᱟ?
ᱦᱮᱸ ᱠᱮᱫᱳᱜᱽ ᱵᱟᱲᱟ ᱠᱚᱫᱚ ᱦᱩᱭ ᱠᱟᱱᱟ ᱾
ᱟᱪᱪᱷᱟ ᱟᱪᱪᱷᱟ ᱛᱟᱦᱞᱮ ᱜᱚᱝᱠᱮ ᱚᱠᱟ ᱯᱚᱱᱚᱛ ᱠᱷᱚᱱᱮᱢ ᱞᱟᱹᱭᱮᱫᱟ
ᱟᱻ ᱵᱟᱸᱠᱩᱲᱟ
ᱟᱪᱪᱷᱟ ᱟᱪᱪᱷᱟ ᱟᱪᱪᱷᱟ ᱟᱹᱞᱤᱧ ᱦᱚᱸ ᱠᱷᱚᱱ ᱜᱮ ᱡᱟᱭᱦᱳᱠ ᱫᱚ ᱠᱟᱛᱷᱟ ᱠᱟᱛᱷᱟ ᱫᱟᱜ ᱡᱟᱹᱲᱤ ᱠᱚ ᱪᱮᱫ ᱞᱮᱠᱟ
ᱫᱟᱜ ᱡᱟᱹᱲᱤ ᱠᱚᱫᱚ ᱱᱟᱜ ᱪᱮᱫ ᱠᱚ ᱢᱮᱱᱟ ᱫᱟᱜ ᱵᱟᱲᱟᱭᱮᱫ ᱜᱮᱭᱟᱭ, ᱛᱮᱦᱤᱧ ᱦᱚᱸ ᱦᱚᱞᱟ ᱢᱟᱦᱫᱮᱨ ᱨᱮᱦᱚᱭ ᱫᱟᱜ ᱵᱟᱲᱟᱭᱮᱫ ᱜᱮᱭᱟ᱾
ᱟᱪᱪᱷᱟ ᱟᱪᱪᱷᱟ ᱟᱪᱷᱟ ᱛᱟᱦᱚᱞᱮ ᱛᱚᱞᱟ ᱠᱚᱫᱚ ᱜᱤᱲᱤ ᱵᱟᱲᱟ ᱦᱩᱭ ᱟᱠᱟᱱᱟ
ᱦᱮᱸ ᱦᱮᱸ ᱛᱚᱞᱟ ᱠᱚᱫᱚ ᱜᱤᱲᱤ ᱦᱩᱭᱟᱱᱟ ᱦᱟᱨᱟ ᱦᱚᱸ ᱦᱟᱨᱟ ᱟᱠᱟᱱᱟ ᱫᱟᱜ ᱡᱟᱞᱟ ᱨᱮ ᱜᱮ ᱱᱟᱜ ᱵᱟᱝ ᱨᱚᱦᱚᱭ ᱵᱟᱲᱟ ᱦᱩᱭ ᱟᱠᱟᱱᱟ
ᱦᱩᱸ ᱟᱪᱪᱷᱟ ᱟᱪᱪᱷᱟ
ᱦᱮᱸ ᱜᱚᱝᱠᱮ ᱟᱞᱮ ᱱᱚᱛᱮ ᱦᱚᱸ ᱛᱚᱞᱟ ᱠᱚᱫᱚ ᱦᱩᱭ ᱟᱠᱟᱱᱟ ᱢᱚᱴᱟᱢᱩᱴᱤ ᱱᱤᱛ ᱫᱚ ᱫᱟᱜ ᱛᱟᱺᱜᱤ ᱨᱮᱜᱮ ᱢᱮᱱᱟᱜ ᱞᱮᱭᱟ
ᱟᱪᱪᱷᱟ ᱟᱪᱪᱷᱟ
ᱟᱪᱪᱷᱟ ᱛᱟᱦᱞᱮ ᱜᱚᱝᱠᱮ ᱚᱱᱮ ᱯᱟᱨᱚᱢᱮᱱ ᱦᱩᱞ ᱛᱚ ᱦᱩᱞ ᱨᱮ ᱪᱮᱫ ᱞᱮᱠᱟ ᱯᱮ ᱢᱟᱱᱟᱣ ᱵᱟᱛᱟᱣ ᱠᱮᱫ ᱛᱟᱵᱚᱱᱟ
ᱢᱚᱴᱟᱢᱚᱴᱤ ᱱᱟᱭ ᱛᱮ ᱱᱟᱯᱟᱭ ᱛᱮᱜᱮ ᱯᱟᱨᱚᱢ ᱟᱠᱟᱱᱟ ᱠᱤᱱᱳ ᱮᱴᱠᱮ ᱴᱚᱸᱲᱮ ᱵᱟᱫᱷᱟ ᱵᱟᱝ ᱛᱟᱦᱮᱸ ᱠᱟᱱᱟ ᱟᱹᱰᱤ, ᱟᱹᱰᱤ ᱥᱚᱞᱦᱮ ᱛᱮ ᱛᱟᱵ ᱟᱠᱟᱱᱟ ᱛᱮᱦᱮᱧ ᱫᱚ
ᱟᱪᱪᱷᱟ ᱟᱪᱪᱷᱟ ᱪᱷᱟ ᱦᱮᱸ ᱮᱴᱠᱮᱴᱚᱬᱮ ᱢᱟ ᱟᱵᱚᱣᱟᱜ ᱚᱱᱟ ᱠᱟᱛᱷᱟ ᱫᱚ ᱵᱟᱝ ᱠᱟᱱᱟ ᱮᱱᱛᱮ ᱨᱮᱦᱚᱸ ᱟᱨ ᱠᱤ ᱡᱟᱦᱟᱸ ᱞᱮᱠᱟᱱᱟᱜ ᱢᱟᱱᱮ ᱮᱴᱠᱮᱴᱚᱬᱮ ᱫᱚ ᱱᱚᱣᱟ ᱜᱮᱵᱚᱱ ᱢᱚᱱᱮᱭᱟ ᱡᱟᱦᱟᱸ ᱠᱚᱨᱮ ᱵᱟᱹᱲᱤᱡ ᱚᱨᱥᱚᱝ ᱵᱚᱞᱚᱱ ᱠᱟᱱᱟ ᱥᱮ ᱵᱟᱹᱲᱤᱡ ᱚᱨᱥᱚᱝ ᱠᱚ ᱦᱮᱻ ᱵᱟᱹᱲᱤᱡ ᱥᱟᱸᱫᱮᱥ ᱠᱚ ᱵᱷᱮᱡᱟᱭᱮᱫ ᱛᱟᱵᱚᱱᱟ ᱦᱮᱸᱥᱮ ᱚᱱᱠᱟᱱᱟᱜ ᱟᱨᱠᱤ
ᱦᱩᱸ ᱦᱩᱸ
ᱟᱪᱪᱷᱟ ᱟᱪᱪᱷᱟ ᱡᱟᱭᱦᱳᱠ ᱟᱞᱮ ᱦᱚᱸ ᱱᱟᱭᱛᱮ ᱱᱟᱯᱟᱭ ᱛᱮᱜᱮ ᱞᱮ ᱯᱟᱨᱚᱢ ᱠᱮᱫᱟ
ᱟᱪᱪᱷᱟ ᱟᱪᱪᱷᱟ ᱦᱮᱸ
ᱟᱹᱰᱤ ᱢᱟᱱᱮ ᱜᱚᱨᱚᱵᱽ ᱥᱟᱞᱟᱜ ᱜᱮ ᱨᱟᱹᱥᱠᱟᱹ ᱥᱟᱞᱟᱜ ᱜᱮ
ᱦᱮᱸ ᱦᱮᱸ
ᱟᱪᱪᱷᱟ ᱟᱪᱪᱷᱟ ᱛᱟᱦᱚᱞᱮ ᱜᱚᱝᱠᱮ ᱱᱤᱭᱟᱹ ᱵᱮᱲᱟ ᱫᱚ ᱛᱟᱦᱚᱞᱮ ᱪᱟᱥᱵᱟᱥ ᱠᱟᱹᱢᱤ ᱫᱚ ᱮᱠᱷᱚᱱ ᱫᱚ ᱟᱹᱣᱨᱤ
ᱦᱚᱸ ᱟᱣᱨᱤ ᱟᱜ-ᱟ ᱚᱱᱟ ᱵᱩᱨᱩ ᱯᱟᱛᱟ ᱵᱟᱝ ᱯᱟᱨᱚᱢ ᱞᱮᱱ ᱠᱷᱟᱱ ᱠᱷᱟᱱ ᱱᱟᱦᱟᱜ ᱵᱟᱝ ᱦᱮᱸ ᱵᱩᱨᱩ ᱯᱟᱛᱟ ᱛᱮ ᱫᱚ ᱦᱚᱸᱜ-ᱚᱭ ᱛᱚ ᱜᱟᱯᱟ ᱢᱮᱭᱟᱝ ᱜᱮ ᱛᱤᱭᱳᱜ ᱮᱱᱟ ᱵᱩᱨᱩ ᱯᱟᱛᱟ ᱦᱚᱸ ᱱᱟᱦᱟᱜ ᱩᱱ ᱛᱮᱫᱚ ᱵᱟᱝ ᱦᱩᱭᱩᱜᱼᱟ ᱚᱱᱟ ᱵᱟᱝ ᱚᱱᱟ ᱯᱚᱨᱮ ᱛᱮ ᱪᱷᱟᱲᱟ ᱱᱟᱦᱟᱜ ᱵᱟᱝ ᱦᱩᱭᱩᱜᱼᱟ
ᱟᱪᱪᱷᱟ ᱟᱪᱪᱷᱟ ᱟᱪᱪᱷᱟ
ᱦᱩᱸ ᱦᱩᱸ
ᱦᱚᱸ ᱟᱪᱪᱷᱟ ᱜᱚᱝᱠᱮ ᱵᱩᱨᱩ ᱯᱟᱛᱟ ᱵᱩᱨᱩ ᱯᱟᱛᱟ ᱫᱚ ᱟᱸᱡᱚᱢ ᱫᱚ ᱞᱤᱧ ᱟᱸᱡᱚᱢ ᱟᱠᱟᱫᱟ ᱠᱤᱱᱛᱩ ᱚᱸᱰᱮ ᱫᱚ ᱦᱮᱸ ᱵᱚᱸᱜᱟ ᱵᱩᱨᱩ ᱢᱟ ᱪᱮᱫ ᱞᱟᱹᱭ ᱛᱮ ᱵᱚᱱ ᱵᱚᱸᱜᱟ ᱵᱩᱨᱩᱜ-ᱟ ᱠᱟᱹᱴᱤᱡ ᱵᱟᱲᱟᱭ ᱥᱟᱱᱟᱭᱮᱫ ᱞᱤᱧᱟᱹ ᱡᱩᱫᱤ ᱟᱵᱤᱱ ᱠᱤᱪᱷᱩ ᱚᱱᱟ ᱵᱟᱨᱮ ᱛᱮ ᱵᱤᱱ ᱵᱟᱲᱟᱭᱟ ᱟᱨ ᱠᱤ
ᱮᱜ ᱚᱱᱟ ᱫᱚ ᱱᱟᱦᱟᱜ ᱤᱧ ᱫᱚ ᱛᱤᱥ ᱦᱚᱸ ᱵᱟᱹᱧ ᱥᱮᱱ ᱵᱟᱲᱟ ᱟᱠᱟᱱᱟ
ᱟᱪᱪᱷᱟ ᱟᱪᱪᱷᱟ
ᱚᱱᱮ ᱛᱚ ᱪᱤᱞᱤ ᱪᱤᱞᱤ ᱧᱩᱛᱩᱢ ᱛᱮᱠᱚ ᱵᱚᱸᱜᱟᱭᱟ ᱚᱱᱟ ᱠᱚᱫᱚ ᱦᱟᱸᱜ ᱵᱟᱹᱧ ᱵᱟᱲᱟᱭᱟ ᱛᱚ ᱟᱵᱚ ᱮᱠᱷᱮᱱ ᱥᱟᱱᱛᱟᱲ ᱦᱚᱲ ᱜᱮ ᱵᱤᱥᱤ ᱠᱚ ᱪᱟᱞᱟᱜ-ᱟ ᱚᱱᱟ ᱫᱚ
ᱦᱮᱸ ᱦᱮᱸ ᱦᱮᱸ ᱚᱱᱟ ᱫᱚ ᱵᱟᱲᱟᱭ ᱫᱚ ᱞᱤᱧ ᱵᱟᱲᱟᱭᱟ ᱟᱹᱞᱤᱧ ᱦᱚᱸ ᱛᱚᱵᱮ ᱟᱹᱞᱤᱧ ᱦᱚᱸ ᱦᱮᱸ ᱪᱟᱞᱟᱣ ᱪᱟᱞᱟᱣ ᱚᱱᱠᱟ ᱵᱟᱝ ᱪᱟᱞᱟᱣ ᱫᱟᱲᱮ ᱦᱩᱭ ᱟᱠᱟᱱᱟ
ᱟᱪᱪᱷᱟ ᱟᱪᱪᱷᱟ
ᱦᱮᱸ ᱟᱪᱪᱷᱟ ᱡᱟᱭᱦᱳᱠ ᱫᱚ ᱢᱟᱱᱮ ᱵᱩᱨᱩ ᱵᱚᱸᱜᱟ ᱢᱟ ᱵᱟᱭ ᱢᱮᱱᱚᱜ-ᱟ ᱵᱩᱨᱩ ᱯᱟᱛᱟ ᱛᱚ ᱪᱤᱫᱤ ᱧᱩᱛᱩᱢ ᱛᱮ ᱵᱚᱸᱜᱟ ᱵᱩᱨᱩᱩᱜ-ᱟ ᱚᱱᱟ ᱠᱟᱴᱤᱡ ᱵᱤᱱ ᱞᱟᱹᱭ ᱟᱞᱤᱧ ᱠᱷᱟᱱ ᱥᱩᱨ ᱥᱩᱯᱩᱨ ᱡᱩᱫᱤ ᱵᱤᱱ ᱵᱟᱲᱟᱭᱟ ᱟᱨ ᱠᱤ ᱡᱟᱭᱦᱳᱠ ᱟᱻ ᱟᱵᱤᱱᱟᱜ ᱦᱚ ᱟᱪᱪᱷᱟ ᱡᱟᱭᱦᱳᱠ ᱦᱟᱭᱦᱳᱠ ᱦᱮᱸ ᱢᱟ ᱟᱵᱚ ᱥᱟᱱᱛᱟᱲᱟᱜ ᱢᱟ ᱢᱤᱫ ᱨᱚᱠᱚᱢ ᱫᱚ ᱯᱟᱛᱟ ᱪᱛᱟ ᱫᱚ ᱦᱟᱸᱜ ᱢᱮᱱᱟᱜ ᱛᱟᱵᱚᱱᱟ ᱫᱮᱥ ᱫᱤᱥᱚᱢ ᱜᱮ ᱚᱠᱟᱨ ᱨᱮᱫᱚ ᱱᱤᱡᱮᱨᱮᱱ ᱩ ᱵᱚᱸᱜᱟ ᱵᱩᱨᱩ ᱵᱚᱱ ᱵᱚᱸᱜᱟ ᱵᱚᱸᱜᱟ ᱵᱩᱨᱩ ᱟᱠᱚᱣᱟ᱾ ᱦᱮᱸ ᱟᱨ ᱠᱤᱪᱷᱩ ᱠᱤᱪᱷᱩ ᱡᱟᱭᱜᱟ ᱨᱮᱫᱚ ᱱᱚᱝᱠᱟ ᱜᱮ ᱪᱷᱷᱟᱛᱤᱠ ᱡᱟᱹᱛᱤᱭᱟᱜ ᱵᱚᱸᱜᱟ ᱵᱩᱨᱩ ᱨᱮᱦᱚᱸ ᱦᱚᱭᱛᱚ ᱚᱱᱟ ᱥᱟᱶ ᱚᱱᱟ ᱞᱮᱥᱟᱲᱦᱮᱫ ᱛᱮ ᱟᱵᱚ ᱦᱚᱸᱵᱚᱱ ᱯᱟᱛᱟᱜ ᱠᱟᱱᱟ ᱟᱨᱠᱤ ᱾ ᱦᱮ ᱵᱟᱝ, ᱟᱪᱪᱷᱟ ᱟᱪᱪᱷᱟ᱾ ᱛᱟᱦᱚᱞᱮ ᱜᱚᱝᱠᱮ ᱟᱵᱚ ᱟᱹᱛᱳ ᱫᱤᱥᱚᱢ ᱨᱮᱱᱟᱜ ᱵᱚᱸᱜᱟ ᱵᱩᱨᱩ ᱫᱚ ᱮ ᱦᱳᱭ ᱥᱟᱹᱛ ᱞᱮᱫᱟ ᱥᱟᱹᱛ ᱠᱟᱫᱟ ᱯᱮ ᱱᱮᱫᱚ ᱵᱟᱝ
ᱦᱮᱸ ᱦᱮᱸ ᱡᱟᱦᱟᱸ ᱟᱥᱟᱲᱤᱭᱟᱹ ᱥᱤᱢ ᱠᱚ ᱡᱚᱢ ᱠᱚᱫᱟ ᱚᱱᱟ ᱫᱚ ᱱᱟᱜ ᱦᱩᱭ ᱠᱟᱱᱟ᱾ ᱯᱳᱭᱞᱳ ᱟᱥᱟᱲᱟ ᱵᱚᱞᱚ ᱨᱮᱜᱮ ᱡᱚᱢ ᱦᱳᱭ ᱠᱟᱱᱟ ᱟᱨ ᱚᱱᱟ ᱵᱟᱝᱵᱚᱱ ᱡᱚᱢ ᱞᱮᱠᱷᱟᱱ ᱛᱚ ᱱᱟᱦᱟᱜ ᱚᱱᱟ ᱟᱢᱵᱟᱵᱩ ᱟᱨ ᱚᱱᱟ ᱪᱮᱫ ᱠᱚ ᱢᱮᱱᱟ ᱟᱢᱵᱟᱵᱚᱹᱛᱤ ᱟᱨ ᱚᱱᱟ ᱟᱹᱥᱟᱹᱲᱤᱭᱟᱹ ᱥᱤᱢ ᱵᱟᱵᱚᱱ ᱡᱚᱢ ᱞᱮᱠᱚ ᱠᱷᱟᱱ ᱛᱚ ᱚᱱᱟ ᱪᱷᱟᱲᱟ ᱛᱚ ᱨᱚᱦᱚᱭ ᱪᱟᱥ ᱫᱚ ᱠᱟᱹᱢᱤ ᱫᱚ ᱵᱟᱵᱚᱱ ᱟᱬᱜᱚᱱᱟ ᱾
ᱠᱟᱹᱢᱤ ᱵᱚᱱ ᱟᱵᱚ ᱵᱚᱱ ᱟᱬᱜᱚ ᱫᱟᱲᱮᱭᱟᱜᱼᱟ ᱚᱝᱠᱟᱜᱮ ᱚᱝᱠᱟᱜᱮ ᱠᱮ ᱟᱞᱮ ᱦᱚᱸ ᱚᱱᱟ ᱠᱚᱞᱮ ᱦᱳᱭ ᱥᱟᱹᱛ ᱠᱟᱫᱟ᱾
ᱚ ᱟᱪᱪᱷᱟ ᱚᱱᱟ ᱠᱚ ᱚᱱᱟ ᱠᱚ ᱟᱞᱮ ᱦᱚᱸ ᱡᱚᱛᱚ ᱪᱷᱩᱴᱟᱹᱨ ᱤᱫᱤ ᱢᱮ ᱦᱮᱸ ᱢᱟ ᱞᱟᱹᱭ ᱢᱮ, ᱪᱮᱜ ᱮᱢ ᱞᱮᱭᱮᱜ ᱛᱟᱦᱮᱱᱟ?
ᱪᱟᱥᱵᱟᱥ ᱫᱚ ᱛᱤᱱ ᱵᱟᱨ ᱦᱩᱭᱩᱜ ᱜᱮᱭᱟ ᱜᱚᱝᱠᱮ ᱟᱯᱮᱥᱮᱜ ᱫᱚ?
ᱦᱮᱸ ᱟᱞᱮᱥᱮᱫ ᱫᱚ ᱱᱟᱜ ᱵᱟᱨ ᱫᱷᱟᱣ ᱜᱮ ᱦᱩᱭᱩᱜ ᱜᱮᱭᱟ ᱵᱟᱨ ᱵᱮᱲᱟ ᱵᱟᱨ ᱢᱟᱱᱮ ᱵᱟᱨ ᱵᱟᱨ ᱫᱷᱟᱯᱷᱟ ᱦᱩᱭᱩᱜ ᱜᱮᱭᱟ᱾
ᱵᱟᱨ ᱫᱚᱯᱷᱟ ᱦᱳᱭᱳᱜ ᱜᱮᱭᱟ ᱟᱪᱪᱷᱟ ᱟᱪᱪᱷᱟ ᱟᱪᱪᱷᱟ ᱚ ᱛᱟᱦᱚᱞᱮ ᱱᱚᱝᱠᱟ ᱩᱸ ᱟᱥᱟᱲ ᱥᱟᱱ ᱵᱚᱸᱜᱟ ᱢᱟ ᱦᱳᱭᱳᱜ ᱠᱟᱱ ᱜᱮᱭᱟ ᱚᱱᱟ ᱥᱟᱶᱛᱮ ᱥᱤᱛᱩᱝ ᱫᱷᱚᱨᱚᱱ ᱫᱤᱱ ᱡᱟᱦᱟᱸ ᱦᱳᱭᱳᱜᱼᱟ᱾
ᱦᱮᱸ ᱦᱮᱸ ᱾
ᱦᱮᱸ ᱵᱟᱝ, ᱟᱪᱪᱷᱟ ᱟᱪᱪᱷᱟ ᱚ ᱚ ᱛᱟᱦᱚᱞᱮ ᱥᱤᱛᱩᱝ ᱫᱷᱚᱨᱚᱱ ᱨᱮᱫᱚ ᱜᱚᱝᱠ ᱠᱮ ᱢᱟᱱᱮ ᱪᱮᱫ ᱞᱮᱠᱟ ᱫᱟᱜ ᱛᱮᱯᱮ ᱪᱟᱥ ᱜᱮᱭᱟ ᱚᱠᱟᱞ ᱞᱮᱠᱟᱱ ᱫᱟᱜ ᱛᱮ ᱟᱨᱠᱤ?
ᱮᱸ ᱚᱱᱟ ᱫᱚ ᱯᱩᱠᱷᱨᱤ ᱫᱟᱜ ᱡᱟᱦᱟᱸ ᱡᱷᱟᱨᱱᱟ ᱫᱟᱵᱚᱜ ᱫᱚ ᱚᱱᱟ ᱛᱮᱜᱮᱞᱮ ᱪᱟᱥ ᱜᱮᱭᱟ᱾
ᱚ ᱚ ᱟᱪᱪᱷᱟ ᱟᱪᱪᱷᱟ ᱟᱪᱪᱷᱟ ᱡᱟᱭᱦᱳᱠ᱾ ᱦᱮᱸ ᱟᱫᱚ ᱦᱚᱜ-ᱚᱱᱚᱠᱟ ᱫᱟᱜ ᱡᱟᱹᱲᱤ ᱢᱟ ᱥᱮᱨᱢᱟ ᱠᱷᱚᱱ ᱡᱩᱫᱤ ᱫᱟᱜ ᱡᱟᱹᱲᱤᱭᱟᱭ ᱛᱟᱦᱚᱞ ᱠᱷᱟᱱ ᱦᱚᱭᱛᱳ ᱯᱩᱠᱷᱨᱤ ᱯᱮᱨᱮᱡᱚᱨᱚᱜ ᱛᱟᱵᱚᱱᱟ ᱛᱚᱵᱮ ᱛᱮ ᱫᱚ ᱱᱤ ᱛᱳᱝ ᱫᱷᱚᱨᱚᱱ ᱫᱤᱱ ᱵᱚᱱ ᱪᱟᱥ ᱫᱟᱲᱮᱭᱟᱜᱼᱟ ᱵᱟᱝ? ᱦᱩᱸ᱾ ᱵᱟᱠᱷᱟᱱ ᱫᱚ ᱚᱱᱟ ᱥᱤᱛᱳᱝ ᱫᱷᱚᱨᱚᱱ ᱫᱤᱱ ᱪᱟᱥ ᱨᱮᱦᱚᱸᱜ ᱠᱟᱹᱴᱤᱡ ᱮᱴᱠᱮᱴᱚᱬᱮ ᱦᱩᱭᱩᱜ ᱥᱤᱨᱡᱟᱹᱜ
ᱦᱮᱸ ᱦᱮᱸ ᱚᱱᱟ ᱜᱮ ᱱᱮᱥ ᱫᱚᱭ ᱫᱟᱜᱟ ᱥᱮ ᱵᱟᱝ ᱟᱠᱷᱟᱱ ᱵᱟᱝ ᱟᱹᱭᱠᱟᱹᱜ ᱠᱟᱱᱟ᱾
ᱦᱮᱸ ᱦᱮᱸ ᱾ ᱦᱮᱸ ᱟᱞᱮᱥᱮᱫ ᱨᱮᱦᱚᱸ ᱜᱚᱝᱠᱮ ᱚᱱᱠᱟᱜ ᱜᱮ ᱪᱟᱥ ᱫᱚ ᱱᱟᱦᱟᱭ ᱵᱟᱨ ᱫᱷᱟᱣ ᱜᱮ ᱦᱳᱭᱳᱜᱼᱟ ᱦᱳᱭ ᱫᱚ᱾ ᱟᱫᱚ ᱟᱞᱮ ᱥᱮᱫ ᱫᱚ ᱱᱚᱝᱠᱟ ᱟᱥᱟᱲ-ᱥᱟᱱ ᱫᱚ ᱦᱟᱸᱜ ᱥᱮᱨᱢᱟ ᱵᱷᱚᱨᱥᱟ ᱜᱮ ᱚᱱᱟ ᱥᱟᱶᱛᱮ ᱠᱮᱱᱮᱞ ᱫᱟᱜ ᱦᱚᱸ ᱦᱮᱸ ᱦᱮᱡ ᱫᱚ ᱦᱤᱡᱩᱜ ᱜᱮᱭᱟ ᱚᱱᱟ ᱫᱚ ᱠᱟᱹᱴᱤᱡ ᱦᱟᱜ ᱛᱟᱭᱚᱢ ᱫᱟᱨᱟᱢ ᱧᱚᱜ ᱟᱨᱠᱤ᱾
ᱦᱮᱸ ᱦᱮᱸ
ᱟᱨ ᱥᱤᱛᱩᱝ ᱫᱚᱨᱟᱢ ᱫᱤᱱ ᱦᱚᱸ ᱚᱱᱠᱟ ᱠᱮᱱᱮᱞ ᱫᱟᱜ ᱠᱚ ᱮᱢ ᱜᱮᱭᱟ ᱟᱫᱚ ᱚᱱᱟᱛᱮ ᱪᱟᱥ ᱵᱟᱲᱟ ᱦᱩᱭᱩᱜᱼᱟ ᱚᱱᱟ ᱵᱟᱫᱮ ᱦᱮᱸ ᱥᱚᱵᱽᱡᱤ ᱯᱷᱚᱯᱡᱤ ᱠᱚ ᱜᱚᱝᱠᱮ ᱨᱚᱦᱚᱭ ᱜᱮᱭᱟᱯᱮ ᱚᱱᱛᱮ ᱟᱯᱮ?
ᱦᱮᱸ ᱥᱚᱵᱽᱡᱤ ᱠᱚ ᱨᱚᱦᱚᱭ ᱦᱳᱭᱳᱜ ᱜᱮᱭᱟ ᱚᱱᱟ ᱯᱩᱠᱷᱨᱤ ᱫᱟᱜ ᱛᱮᱜᱮ ᱥᱚᱵᱽᱡᱤ ᱠᱚ ᱡᱟᱦᱟᱸ ᱢᱟᱱᱮ ᱥᱚᱵᱽᱡᱤ ᱠᱚ ᱡᱟᱦᱟᱸ ᱨᱚᱦᱚᱭᱚᱜ ᱠᱟᱱᱟ ᱯᱩᱠᱷᱨᱤ ᱫᱟᱜ ᱛᱮᱜᱮ ᱢᱟᱱᱮ ᱵᱟᱧᱪᱟᱣ ᱦᱩᱭᱩᱜᱼᱟ ᱟᱨᱠᱤ᱾
ᱟᱪᱪᱷᱟ ᱟᱪᱪᱷᱟ ᱟᱪᱷᱟᱷᱟ ᱢᱟᱱᱮ ᱱᱤᱛᱚᱜ ᱫᱚ ᱠᱟᱛᱷᱟ ᱦᱳᱭᱳᱜ ᱠᱟᱱᱟ ᱡᱩᱫ ᱥᱮᱨᱢᱟ ᱡᱟᱹᱲᱤ ᱡᱩᱫᱤ ᱵᱟᱭ ᱡᱟᱹᱲᱤ ᱟᱵᱚᱱᱟ ᱛᱟᱦᱚᱞᱮ ᱠᱷᱟᱱ ᱫᱚ ᱦᱟᱸᱜ ᱡᱚᱛᱚ ᱥᱮᱫ ᱜᱮ ᱮᱴ ᱮᱴᱠᱮᱚᱬᱮ ᱥᱤᱨᱡᱟᱹᱜᱼᱟ᱾
ᱮᱠᱫᱚᱢ ᱯᱩᱠᱷᱨᱤ ᱠᱚᱦᱚᱸ ᱵᱟᱝ ᱯᱮᱨᱮᱡᱚᱜᱼᱟ ᱛᱚ ᱥᱚᱵᱽᱡᱤ ᱪᱟᱥ ᱠᱚᱦᱚᱸ ᱵᱟᱝ ᱦᱩᱭᱩᱜᱼᱟ ᱟᱱᱟ ᱪᱟᱥ ᱠᱚ ᱵᱟᱝ ᱦᱳᱭᱳᱜᱼᱟ ᱪᱮᱫ ᱦᱚᱸ ᱵᱟᱝ ᱦᱳᱭᱳᱜᱼᱟ ᱟᱨ ᱡᱟᱦᱟᱸ ᱵᱚᱨᱥᱟ ᱯᱚᱨᱮ ᱡᱟᱦᱟᱸ ᱦᱳᱲᱳ ᱨᱚᱦᱚᱭ ᱫᱚ ᱟᱥᱟᱲ ᱯᱚᱨᱮ ᱡᱟᱦᱟᱸ ᱟᱨ ᱟᱥᱟᱲ ᱦᱳᱲᱳ ᱨᱟᱠᱟᱵ ᱠᱟᱛᱮ ᱡᱟᱦᱟᱸ ᱯᱚᱨᱮᱨ ᱫᱷᱟᱣ ᱦᱠᱲᱳ ᱠᱚ ᱨᱚᱦᱚᱭᱮᱫ ᱚᱱᱟ ᱫᱚ ᱚᱱᱟ ᱦᱚᱸ ᱱᱟᱦᱟᱜ ᱵᱟᱝ ᱦᱳᱭᱳᱜᱼᱟ ᱩᱱ ᱫᱚ ᱱᱟᱦᱟᱜ ᱾
ᱦᱩᱸ ᱦᱩᱸ ᱦᱩᱸ ᱦᱩᱸ ᱦᱩᱸ, ᱟᱱᱟ ᱛᱟᱦᱚᱞᱮ ᱜᱚᱝᱠᱮ ᱟᱨ ᱢᱤᱫ ᱵᱟᱨ ᱠᱟᱛᱷᱟ ᱞᱤᱧ ᱞᱟᱹᱭ ᱞᱮᱜᱮ ᱡᱮ ᱦᱚᱜᱼᱚᱭ ᱡᱮ ᱟᱵᱚ ᱮᱸ ᱥᱟᱶᱛᱟ ᱥᱮ ᱥᱚᱢᱟᱡᱽ ᱨᱮ ᱱᱚᱝᱠᱟ ᱡᱟᱦᱟᱸ ᱫᱚ ᱵᱟᱯᱞᱟ ᱵᱤᱦᱟᱹ ᱠᱚᱨᱮᱫ, ᱠᱤᱪᱷᱩ ᱠᱤᱪᱷᱩ ᱠᱚ ᱧᱮᱞᱚᱜ ᱠᱟᱱᱟ ᱡᱟᱦᱟᱸ ᱠᱤᱪᱷᱩ ᱠᱤᱪᱷᱩ ᱡᱟᱭᱜᱟ ᱧᱮᱞᱚᱜ ᱠᱟᱱᱟ ᱱᱚᱝᱠᱟ ᱡᱮ ᱫᱚᱝ ᱥᱟᱞ ᱫᱚ ᱢᱟᱱᱮ ᱢᱤᱫ ᱥᱮᱫ ᱛᱮᱫᱚ ᱪᱟᱵᱟᱜ ᱠᱟᱱ ᱛᱟᱵᱚᱱᱟ ᱵᱟᱝ ᱧᱮᱞᱚᱜᱚᱜ ᱠᱟᱱᱟ ᱥᱟᱱᱟᱢᱟᱜ ᱠᱟᱛᱷᱟ ᱟᱱᱮ ᱵᱩᱡᱷᱟᱹᱣ ᱫᱟᱲᱮᱭᱟᱜ ᱠᱟᱱᱟ ᱟᱞᱤᱧᱟᱜ ᱠᱟᱛᱷᱟ ᱠᱚ
ᱦᱮᱸ ᱦᱮᱸ ᱦᱮᱸ ᱵᱩᱡᱷ ᱫᱟᱨᱮᱭᱟᱜ ᱠᱟᱱᱤᱧ
ᱛᱚ ᱚᱱᱟ ᱵᱚᱫᱚᱞ ᱛᱮ ᱰᱤᱡᱮ ᱵᱚᱠᱥᱚ ᱨᱮ ᱵᱮᱥᱤ ᱠᱚ ᱟᱸᱫᱳᱲ ᱠᱟᱜ ᱛᱟᱵᱚᱱᱟ ᱛᱟᱦᱚᱞᱮ ᱱᱚᱣᱟᱴ ᱵᱟᱨᱮᱛᱮ ᱟᱵᱮᱱ ᱛᱤᱱᱟᱹᱜ ᱴᱟ ᱥᱚᱦᱚᱢᱚᱛ ᱛᱮ ᱥᱮ ᱢᱟᱱᱮ ᱵᱟᱝ
ᱮᱸ ᱥᱚᱦᱚᱢᱚᱛ ᱫᱚ ᱤᱧ ᱫᱚ ᱱᱚᱣᱟ ᱜᱮ ᱤᱧ ᱫᱚ ᱱᱚᱣᱟ ᱜᱮ ᱢᱮᱱᱫᱚ
ᱦᱮᱸ
ᱦᱩ ᱡᱟᱦᱟᱸ ᱰᱤᱡᱮ ᱥᱮᱨᱮᱧ ᱥᱮ ᱰᱤᱡᱮ ᱡᱟᱦᱟᱸ ᱠᱚ ᱟᱹᱜᱩᱭᱮᱫ ᱫᱚ
ᱦᱮᱸ ᱦᱩᱸ
ᱚᱱᱟ ᱪᱷᱟᱲᱟ ᱠᱤ ᱵᱟᱯᱞᱟ ᱵᱟᱝ ᱛᱟᱵᱚᱜᱼᱟ ᱚᱱᱟ ᱛᱩᱢᱫᱟᱜ ᱴᱟᱢᱟ ᱟᱛᱮᱜ ᱜᱮ ᱵᱟᱯᱞᱟ ᱫᱚ ᱦᱳᱭᱳᱜ ᱛᱟᱵᱚᱱᱟ᱾
ᱦᱳᱭ ᱦᱳᱭ ᱦᱳᱭ
ᱛᱚ ᱟᱵᱚ ᱡᱟᱦᱟᱸ ᱵᱚᱱ ᱮᱱᱮᱡᱮᱫ ᱫᱚ ᱚᱱᱟ ᱫᱚ ᱛᱩᱢᱫᱟᱜ ᱴᱟᱢᱟᱠ ᱛᱮᱜᱮ ᱵᱚᱱ ᱮᱱᱮᱡᱟ ᱥᱮ ᱵᱟᱯᱞᱟ ᱦᱚᱸ ᱛᱩᱫᱟᱜ ᱴᱟᱢᱟ ᱴᱟᱢᱟᱠ ᱟᱛᱮᱜᱮ ᱜᱮᱵᱚᱱ ᱛᱟᱵᱟ ᱛᱚ ᱤᱧᱟᱹᱜ ᱵᱩᱡᱽ ᱫᱚ ᱰᱤᱡᱮ ᱫᱚ ᱵᱟᱝ ᱟᱹᱜᱩ ᱜᱮ ᱢᱟᱱᱮ ᱵᱮᱴᱟᱨᱚᱜᱼᱟ ᱟᱨᱠᱤ ᱢᱟᱱᱮ
ᱦᱮᱸ ᱦᱮᱸ ᱦᱮᱸ ᱱᱟᱯᱟᱭᱚᱜᱼᱟ ᱦᱮᱸ
ᱦᱮᱸ ᱢᱟᱱᱮ ᱟᱭᱢᱟ ᱟᱭᱢᱟ ᱟᱭᱢᱟ ᱜᱟᱱ ᱡᱟᱭᱜᱟ ᱨᱮ,
ᱦᱳᱭ ᱞᱟᱹᱭᱵᱮᱱ
ᱚ ᱟᱭᱢᱟ ᱜᱟᱱ ᱡᱟᱭᱜᱟ ᱨᱮᱜᱮ ᱚᱱᱠᱟ ᱢᱟᱱᱮ ᱛᱩᱢᱫᱟᱜ ᱴᱟᱢᱟᱠ ᱫᱚᱦᱚᱠᱟᱛᱮᱫ ᱚᱱᱠᱟ ᱰᱤᱡᱮ ᱛᱮᱜᱮᱠᱚ ᱮᱱᱮᱡ ᱮᱜᱼᱟ᱾ ᱥᱩᱫᱷᱩ ᱢᱟᱛᱨᱚ ᱵᱟᱯᱞᱟ ᱥᱚᱢᱚᱭ ᱜᱮ ᱡᱚᱠᱷᱚᱱ ᱥᱤᱫᱽᱨᱟᱹ ᱫᱟᱱ ᱦᱩᱭᱩᱜᱼᱟ ᱩᱱ ᱥᱩᱢᱚᱭ ᱜᱮ ᱴᱟᱢᱟᱠ ᱨᱩᱭ ᱨᱩᱭᱮᱫᱟ ᱵᱟᱠᱤ ᱥᱩᱢᱚᱭ ᱫᱚ ᱴᱟᱢᱟᱠ ᱫᱚᱠᱚ ᱫᱚᱦᱚ ᱠᱟᱜ ᱠᱟᱱᱟ᱾
ᱦᱮᱸ ᱛᱟᱦᱚᱞᱮ ᱟᱹᱞᱤᱧ ᱟᱵᱮᱱ ᱴᱷᱮᱱ ᱠᱩᱠᱞᱤ ᱞᱮᱠᱟᱛᱮᱞᱤᱧ ᱫᱚᱦᱚᱭᱮᱫᱟ
ᱦᱮᱸ
ᱛᱚ ᱱᱚᱝᱠᱟ ᱡᱩᱫᱤ ᱰᱤᱡᱮ ᱵᱚᱠᱥ ᱪᱟᱹᱞᱩᱜᱼᱟ ᱛᱟᱦᱚᱞᱮ ᱠᱷᱟᱱ ᱟᱵᱚ ᱢᱟᱱᱮ ᱡᱟᱦᱟᱸ ᱫᱚ ᱥᱚᱢᱟᱡᱽ ᱨᱮᱭᱟᱜ ᱟᱹᱨᱤ, ᱥᱮ ᱞᱟᱭᱼᱞᱟᱠᱪᱟᱨ ᱱᱚᱜᱼᱚᱭ ᱡᱮ ᱵᱟᱯᱞᱟ ᱵᱤᱦᱟᱹ ᱱᱚᱣᱟ ᱠᱚᱨᱮ ᱛᱤᱱᱟᱹᱜ ᱴᱟ ᱢᱮ ᱮᱸᱴᱠᱮᱴᱚᱬᱮ ᱥᱤᱨᱡᱟᱹᱜᱼᱟ ᱦᱟᱯᱮᱱ ᱫᱤᱱ ᱨᱮ
ᱟ ᱦᱟᱯᱮᱱ ᱫᱤᱱ ᱨᱮ ᱟᱭᱢᱟ ᱜᱮ ᱥᱤᱨᱡᱟᱹᱜᱼᱟ᱾ ᱡᱟᱦᱟᱸ ᱟᱵᱚ ᱛᱟᱭᱚᱢ ᱡᱮᱱᱟᱨᱮᱥᱚᱱ ᱨᱮᱱ ᱡᱟᱦᱟᱸ ᱜᱤᱫᱽᱨᱟ ᱜᱤᱫᱽᱨᱟᱹ ᱠᱚ ᱢᱮᱱᱟᱜ ᱠᱚᱫᱚ ᱩᱱᱠᱩ ᱫᱚ ᱱᱟᱜ ᱠᱷᱟᱱ ᱯᱚᱨᱮᱨ ᱡᱮᱱᱟᱨᱮᱥᱚᱱ ᱛᱚ ᱩᱱᱠᱩ ᱫᱚ ᱴᱟᱢᱟᱠ ᱨᱩ ᱥᱮᱨᱮᱧ ᱛᱚ ᱮᱱᱮᱡ ᱥᱮᱨᱮᱧ ᱛᱚ ᱱᱟᱦᱟᱜ ᱵᱟᱠᱚ ᱵᱩᱡ ᱫᱟᱲᱮᱭᱟᱜᱼᱟ ᱵᱟᱠᱚ ᱵᱟᱠᱚ ᱜᱟᱱᱟ ᱵᱟᱠᱚ ᱜᱟᱱᱟ ᱛᱚ ᱩᱱᱛᱮᱫᱚ ᱩᱱᱠᱩᱣᱟᱜ ᱡᱮᱱᱟᱨᱮᱥᱚᱱ ᱛᱮᱫᱚ ᱚᱱᱟ ᱠᱚᱫᱚ ᱟᱫ ᱪᱟᱵᱟᱜᱼᱟ᱾ ᱩᱱ ᱛᱮᱫᱚ ᱰᱤᱡᱮ ᱛᱮᱜᱮ ᱦᱩᱭᱩᱜᱼᱟ
ᱮᱵᱟᱨ ᱡᱚᱛᱚ ᱠᱟᱛᱷᱟ ᱵᱱ ᱞᱟᱹᱭ ᱠᱮᱫᱟ ᱜᱚᱝᱠᱮ ᱟᱵᱚ ᱱᱟᱜ ᱠᱟᱛᱷᱟ ᱨᱮᱦᱚᱸ ᱟᱹᱞᱤᱧ ᱦᱚᱸ ᱥᱟᱨᱦᱟᱣ ᱚᱱᱟ ᱥᱟᱶᱛᱮ ᱟᱹᱞᱤᱧ ᱦᱚᱸ ᱫᱤᱥᱚᱢ ᱦᱚᱲ ᱥᱟᱸᱫᱮᱥ ᱜᱮᱞᱤᱧ ᱫᱚᱦᱚᱭᱟ ᱡᱮ ᱱᱚᱝᱠᱟᱱ ᱵᱟᱹᱲᱤᱡ ᱚᱨᱥᱚᱝ ᱫᱚ ᱟᱞᱚ ᱦᱤᱡᱩᱜ ᱢᱟ ᱟᱵᱚ ᱥᱟᱶᱛᱟ ᱟᱹᱨᱤᱪᱟᱹᱞᱤ ᱨᱮ ᱥᱚᱢᱟᱡᱽ ᱨᱮ ᱪᱮᱫᱟᱜ ᱥᱮ ᱱᱤᱛᱚᱜ ᱢᱟᱱᱮ ᱢᱤᱫ ᱠᱟᱛᱷᱟ ᱛᱮ ᱞᱟᱹᱭ ᱞᱮᱠᱷᱟᱱ ᱟᱵᱚ ᱮᱻ ᱥᱚᱢᱟᱡᱽ ᱨᱮᱱ ᱥᱮ ᱥᱟᱶᱛᱟ ᱨᱮᱱ ᱡᱩᱣᱟᱹᱱ ᱠᱚ ᱡᱚᱛᱚ ᱠᱚᱜᱮ ᱡᱮᱢᱚᱱ ᱵᱚᱱ ᱥᱤᱠᱷᱱᱟᱹᱛᱚᱜ ᱠᱟᱱᱟ ᱥᱮᱪᱮᱫᱚᱜ ᱠᱟᱱᱟ ᱵᱚᱱ ᱚᱱᱠᱟᱜᱮ ᱡᱟᱹᱱᱤᱡ ᱠᱷᱟᱱ ᱚᱠᱟᱥᱮᱫ ᱪᱚᱝ ᱟᱵᱚᱣᱟᱜ ᱥᱟᱶᱛᱟ ᱨᱟᱭᱞᱟᱠᱪᱟᱨ ᱚᱠᱟᱥᱮᱫ ᱪᱚᱝ ᱡᱟᱱᱤᱪ ᱦᱮᱞᱟᱣ ᱞᱮᱠᱟ ᱵᱩᱡᱷᱟᱹᱜ ᱠᱟᱱᱟ᱾
ᱮᱠᱫᱚᱢ ᱟᱹᱰᱤᱴᱟᱜ ᱜᱮ ᱢᱟᱱᱮ ᱢᱚᱛᱞᱚᱵ ᱢᱟᱱᱮ ᱵᱚᱛᱚᱨ ᱧᱚᱜ ᱜᱮ ᱴᱤᱠᱟᱹᱜ ᱠᱟᱱᱟ ᱡᱟᱦᱟᱸ ᱯᱚᱨᱮᱨ ᱡᱮᱱᱟᱨᱮᱥᱚᱱ ᱨᱮᱱ ᱜᱤᱫᱽᱨᱟᱹ ᱫᱚ ᱩᱱᱠᱩ ᱯᱟᱞᱮᱱ ᱠᱚ ᱦᱤᱲᱤᱧ
ᱦᱮᱸ ᱦᱮᱸ ᱦᱮᱸ ᱦᱮᱸ
ᱤᱧᱟᱜ ᱢᱟᱱᱮ ᱢᱤᱫᱴᱮᱱ ᱢᱚᱛᱞᱚᱵ ᱴᱨᱟᱰᱤᱥᱮᱱᱟᱞ ᱯᱷᱮᱥᱮᱱ ᱴᱨᱟᱰᱤᱥᱚᱱᱟᱞ ᱡᱟᱦᱟᱱᱟᱜ ᱞᱟᱠᱪᱟᱨ ᱜᱮ ᱢᱟᱱᱮ ᱠᱟᱞᱪᱟᱨ ᱜᱮ ᱢᱮᱫ ᱴᱟᱝ ᱡᱟᱦᱟᱱᱟᱜ ᱚᱱᱟ ᱠᱚ ᱡᱩᱫᱤ ᱠᱚ ᱦᱤᱲᱤᱧᱟ ᱛᱚ ᱦᱳᱭ ᱡᱩᱫᱤ ᱠᱚ ᱦᱤᱲᱤᱧᱟ ᱟᱨ ᱮᱠᱪᱩᱭᱮᱞᱤ ᱱᱚᱣᱟ ᱫᱚᱼᱼ ᱦᱤᱲᱤᱧ ᱞᱮᱠᱟ ᱜᱮ।
ᱦᱤᱲᱤᱧ ᱞᱮᱠᱟᱜᱮ ᱛᱚ ᱜᱚᱝᱠᱮ ᱟᱹᱞᱤᱧ ᱦᱚᱸ ᱠᱟᱛᱷᱟ ᱞᱤᱧ ᱞᱟᱹᱭᱟᱜ ᱠᱟᱱᱟ ᱡᱮᱼᱼ ᱟᱹᱞᱤᱧᱟᱜ ᱢᱚᱱᱮ ᱦᱩᱭᱩᱜ ᱠᱟᱱᱟ ᱢᱚᱱᱮ ᱢᱚᱱᱮᱛᱮ ᱟᱫᱚ ᱵᱚᱛᱚᱨ ᱦᱚᱸ ᱱᱚᱣᱟ ᱵᱩᱡᱷᱟᱹᱜ ᱠᱟᱱᱟ ᱦᱟᱯᱮᱱ ᱫᱤᱱ ᱨᱮ ᱦᱚᱜᱼᱚᱭ ᱡᱮ ᱟᱵᱚᱼᱼ ᱢᱤᱫᱴᱟᱝ ᱫᱷᱚᱨᱚᱢ ᱠᱳᱰ ᱞᱟᱹᱜᱤᱫ ᱵᱚᱱ ᱞᱟᱹᱲᱦᱟᱹᱭ ᱠᱟᱱᱟ।
ᱦᱮᱸ ᱦᱮᱸ
ᱦᱮᱸ ᱥᱮ ᱵᱟᱝ ᱫᱤᱥᱚᱢ ᱡᱟᱠᱟᱛ ᱢᱟᱹᱱᱢᱤ ᱜᱮᱛᱵᱚᱱ ᱫᱷᱚᱨᱚᱢ ᱠᱚᱴ ᱞᱟᱹᱜᱤᱫ ᱢᱤᱫᱴᱟᱝ ᱠᱚᱞᱚᱢ ᱞᱟᱹᱜᱤᱫ ᱵᱚᱱ ᱞᱟᱹᱲᱦᱟᱹᱭ ᱠᱟᱱᱟ ᱢᱤᱫᱴᱟᱝ ᱫᱷᱚᱨᱚᱢ ᱠᱚᱴ ᱞᱟᱹᱜᱤᱫ ᱠᱤᱱᱛᱩᱼᱼ ᱟᱹᱞᱤᱧᱟᱜ ᱢᱚᱱᱮᱛᱮᱼᱼ ᱥᱮ ᱟᱨᱦᱚ ᱫᱤᱥᱚᱢ ᱦᱚᱸ ᱫᱤᱥᱚᱢ ᱜᱟᱛᱮ ᱠᱚ ᱟᱨ ᱠᱚ ᱡᱚᱛᱚ ᱠᱚᱣᱟᱜ ᱢᱚᱱᱮ ᱜᱮ ᱡᱟᱹᱱᱤᱡ ᱠᱷᱟᱱ ᱱᱚᱝᱠᱟ ᱜᱮ ᱢᱮᱱᱟᱜᱼᱟ। ᱡᱮ ᱱᱚᱜᱼ ᱱᱚᱝᱠᱟ ᱡᱩᱫᱤ ᱵᱟᱹᱲᱤᱡ ᱚᱨᱥᱚᱝ ᱦᱤᱡᱩᱜᱼᱟ ᱟᱵᱚ ᱠᱚ ᱛᱟᱞᱟᱨᱮ ᱛᱟᱦᱚᱞᱮ ᱟᱵᱚ ᱫᱚ ᱥᱟᱱᱛᱟᱲ ᱢᱟᱹᱱᱢᱤ ᱢᱮᱱᱛᱮ ᱵᱟᱵᱚᱱ ᱛᱟᱦᱮᱱᱟ ᱟᱨ ᱫᱷᱚᱨᱚᱢ ᱠᱳᱰ ᱫᱚ ᱪᱮᱫᱟᱜ ᱦᱚᱭᱛᱳ ᱟᱹᱰᱤ ᱛᱟᱭᱚᱢ ᱨᱮᱜᱮ ᱵᱚᱱ ᱛᱟᱦᱮᱱᱟ ᱚᱱᱟ ᱠᱚ ᱪᱤᱠᱟᱹᱛᱮ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱡᱩᱫᱤ ᱟᱵᱚ ᱵᱟᱵᱚᱱ ᱡᱤᱭᱟᱹᱲ ᱫᱚᱦᱚ ᱫᱟᱲᱮᱭᱟᱜᱼᱟ। ᱛᱟᱦᱚᱞᱮ ᱠᱷᱟᱱ ᱢᱤᱫ ᱫᱤᱱ ᱦᱤᱞᱳᱜ ᱡᱟᱦᱟᱸ ᱞᱟᱹᱜᱤᱫ ᱟᱵᱚᱵᱚᱱ ᱞᱟᱹᱲᱦᱟᱹᱭ ᱠᱟᱱᱟ ᱟᱵᱚᱣᱟᱜ ᱚᱥᱛᱤᱛᱛᱚ ᱠᱚᱫᱚ ᱢᱤᱫ ᱫᱤᱱ ᱪᱟᱵᱟᱜᱼᱟ।
ᱦᱮᱸ
ᱡᱟᱦᱟᱸᱭ ᱴᱟᱜ
ᱟᱵᱚ ᱡᱮᱦᱮᱛᱩ ᱟᱵᱚᱣᱟᱜ ᱠᱟᱞᱪᱟᱨ ᱜᱮ ᱡᱩᱫᱤ ᱵᱟᱵᱚᱱ ᱯᱷᱚᱞᱳᱤ ᱫᱤᱭᱟᱼᱼ
ᱦᱮᱸ ᱦᱮᱸ ᱦᱮᱸ।
ᱦᱳᱭ
ᱚᱱᱟ ᱠᱟᱛᱷᱟ ᱜᱮ ᱟᱨᱠᱤ ᱚᱱᱟᱜᱮ ᱚᱱᱠᱟᱜᱮ ᱫᱤᱥᱚᱢ ᱟᱨᱚ ᱜᱟᱛᱮ ᱠᱚ ᱥᱟᱶ ᱜᱯᱟᱞᱟᱨᱟᱣ ᱦᱩᱭᱩᱜ ᱠᱟᱱᱟ ᱠᱤᱪᱩ ᱠᱤᱪᱷᱩ। ᱡᱟᱭᱜᱟ ᱠᱚᱫᱚ ᱱᱚᱝᱠᱟ ᱠᱚ ᱞᱟᱹᱭ ᱦᱚᱪᱚᱭᱮᱫᱟ ᱦᱮᱸ ᱰᱤᱡᱮ ᱵᱚᱠᱥ ᱨᱮ ᱪᱟᱹᱞᱩᱜ ᱠᱟᱱᱟ ᱚᱠᱚᱭ ᱪᱮᱫ ᱮᱢ ᱢᱮᱛᱟᱭ। ᱠᱤᱱᱛᱩ ᱧᱮᱞᱢᱮ ᱟᱵᱚᱣᱟᱜ ᱥᱚᱢᱟᱡᱽ ᱟᱵᱚᱣᱟᱜ ᱮᱱᱮᱡ ᱥᱮᱨᱮᱧ ᱟᱵᱚ ᱞᱟᱭᱼᱞᱟᱠᱪᱟᱨ ᱟᱵᱚ ᱜᱮ ᱢᱟᱱᱟᱣ ᱵᱟᱨᱚᱱ ᱟᱵᱚ ᱜᱮ ᱨᱟᱹᱥᱠᱟᱹᱼᱼ
ᱦᱳᱭ ᱱᱚᱣᱟ ᱫᱚ ᱱᱟᱦᱟᱜᱼᱼ ᱦᱳᱭ ᱱᱚᱣᱟ ᱫᱚ ᱢᱟᱱᱟᱣ ᱦᱚᱲ ᱦᱚᱸ ᱟᱵᱚᱜᱮ ᱟᱨ ᱟᱸᱡᱚᱢ ᱦᱚᱲ ᱦᱚᱸ ᱟᱵᱚᱜᱮ।
ᱟᱡᱚᱢ ᱦᱚᱲᱢᱟ ᱟᱵᱚᱜᱮ।
ᱦᱳᱭ ᱵᱩᱡᱷᱟᱹᱣ ᱫᱚ ᱟᱵᱚᱜᱮ ᱞᱟᱹᱠᱛᱤ ᱠᱟᱱ ᱛᱟᱵᱚᱱᱟ ᱟᱵᱚ ᱛᱮᱜᱮ ᱢᱟᱱᱮ ᱦᱳᱭ
ᱦᱩᱸ ᱦᱩᱸ ᱦᱩᱸ
ᱟᱪᱪᱷᱟ ᱛᱟᱦᱞᱮ ᱜᱚᱝᱠᱮ ᱚᱱᱛᱮ ᱦᱮᱸ ᱚᱞᱪᱤᱠᱤ ᱫᱚ ᱪᱮᱫ ᱞᱮᱠᱟ ᱪᱟᱨᱟ ᱯᱟᱥᱱᱟᱣ ᱢᱮᱱᱟᱜᱼᱟ ᱚᱱᱛᱮ ᱥᱮ ᱪᱮᱫ ᱞᱮᱠᱟ।
ᱦᱮᱸ ᱟᱞᱮ ᱱᱚᱛᱮ ᱫᱚ ᱚᱞᱪᱤᱠᱤ ᱫᱚ ᱰᱷᱮᱨ ᱜᱮ ᱢᱮᱱᱟᱜ ᱠᱟᱜᱼᱟ। ᱚᱞᱪᱤᱠᱤ ᱛᱮᱜᱮ ᱡᱮᱢᱚᱱ ᱤᱧ ᱫᱚ ᱤᱧ ᱫᱚ ᱢᱟᱱᱮ ᱢᱤᱰᱤᱭᱟᱢ ᱛᱮᱜᱮᱧ ᱠᱚᱨᱟᱣᱮᱫᱟ।
ᱟᱪᱪᱷᱟ ᱟᱪᱪᱷᱟ।
ᱦᱮᱸ ᱟᱨᱚ ᱚᱱᱠᱟ ᱤᱧ ᱜᱟᱛᱮᱼᱼ ᱜᱟᱛᱮ ᱠᱚᱦᱚᱸ ᱟᱹᱰᱤ ᱟᱭᱢᱟ ᱜᱟᱛᱮ ᱠᱚ ᱢᱮᱱᱟᱜ ᱞᱮᱭᱟ ᱥᱩᱨ ᱥᱩᱯᱩᱨ ᱟᱞᱮ ᱟᱛᱩ ᱠᱚᱨᱮᱱ ᱦᱚᱸ ᱟᱭᱢᱟ ᱜᱮ ᱢᱮᱱᱟᱜ ᱠᱚᱣᱟ। ᱵᱟᱝ ᱢᱟᱱᱮ ᱢᱤᱰᱤᱭᱟᱢ ᱛᱮᱜᱮᱞᱮ ᱯᱟᱲᱦᱟᱜ ᱜᱮᱭᱟ। ᱥᱟᱱᱛᱟᱞᱤ ᱢᱤᱰᱤᱭᱟᱢ ᱛᱮᱜᱮᱞᱮ ᱯᱟᱲᱦᱟᱜ ᱜᱮᱭᱟ ᱤᱧ ᱫᱚ ᱱᱟᱦᱟᱜ ᱟᱨᱚ ᱠᱟᱹᱴᱤᱡ ᱠᱷᱚᱱᱜᱮ ᱥᱟᱱᱛᱟᱞᱤ ᱛᱮᱜᱮᱧ ᱯᱟᱲᱦᱟᱣ ᱟᱠᱟᱱᱟ।
ᱟᱪᱪᱷᱟ ᱪᱪᱷᱟ ᱯᱟᱲᱦᱟᱜ ᱛᱟᱵᱚᱱ ᱯᱮ ᱚᱱᱟ ᱦᱚᱸ ᱢᱟᱱᱮ ᱞᱟᱯᱷᱟᱝ ᱥᱮᱪᱮᱫ ᱥᱮ ᱞᱟᱹᱴᱩᱼᱼ ᱦᱮᱸᱻ ᱡᱟᱦᱟᱱᱟᱜ ᱦᱮᱸᱻ ᱢᱟᱱᱮ ᱡᱟᱭᱜᱟ ᱠᱚᱨᱮ ᱥᱮ ᱢᱤᱫᱴᱟᱝ ᱜᱩᱱ ᱢᱟᱱᱟᱣ ᱡᱟᱭᱜᱟ ᱨᱮ ᱥᱮᱴᱮᱨᱚᱜ ᱨᱮᱱᱟᱜ ᱢᱤᱫᱴᱟᱝ ᱰᱟᱦᱟᱨ ᱠᱟᱱ ᱜᱮᱭᱟ ᱟᱞᱮᱨᱮᱱ ᱦᱚᱸ ᱦᱩᱰᱤᱧ ᱵᱚᱭᱦᱟ ᱦᱮᱸ ᱢᱤᱫᱴᱟᱝ ᱞᱟᱹᱴᱩ ᱟᱠᱟᱱ ᱦᱟᱢᱮᱴ ᱯᱚᱫᱽ ᱨᱮ ᱢᱟᱱᱮ ᱢᱟᱪᱮᱫ ᱥᱟᱱᱛᱟᱞ ᱰᱤᱯᱟᱨᱢᱮᱱᱴ ᱞᱮᱠᱪᱟᱨᱟᱨ ᱞᱮᱠᱟᱛᱮ। ᱦᱩᱸ ᱛᱚ ᱯᱟᱲᱦᱟᱜ ᱛᱟᱵᱚᱱ ᱯᱮ ᱟᱵᱚᱣᱟᱜ ᱡᱟᱱᱟᱢ ᱟᱲᱟᱝ ᱟᱭᱳ ᱟᱲᱟᱝ ᱞᱟᱦᱟᱥᱮᱫ ᱤᱫᱤ ᱨᱮᱱᱟᱜ ᱟᱯᱮᱜᱮ ᱠᱩᱨᱩᱢᱩᱴᱩᱭ ᱛᱟᱵᱚᱱ ᱯᱮ ᱟᱞᱮ ᱦᱚᱸ ᱢᱮᱱᱟᱜ ᱞᱮᱭᱟ ᱜᱚᱲᱚ।
ᱦᱳᱭ ᱦᱳᱭ
ᱟᱪᱪᱷᱟ ᱛᱟᱦᱚᱞᱮ ᱜᱚᱝᱠᱮ ᱟᱫᱚ ᱚᱠᱛᱚ ᱢᱟ ᱵᱮᱥᱤ ᱵᱟᱹᱱᱩᱜ ᱛᱟᱞᱟᱝᱼᱟ।
ᱦᱮᱸ ᱚᱠᱛᱚ ᱠᱚᱦᱚᱸ ᱪᱟᱵᱟ ᱦᱮᱡ ᱮᱱ ᱛᱟᱞᱟᱝᱼᱟ।
ᱦᱮᱸ ᱛᱚ ᱚᱱᱠᱟ ᱜᱮ ᱟᱨᱫᱟᱥ ᱟᱯᱮ ᱠᱚᱴᱷᱮᱱ ᱦᱚᱸ ᱡᱩᱣᱟᱹᱱ ᱠᱚᱴᱷᱮᱱ ᱦᱚᱸ ᱡᱚᱛᱚ ᱠᱚᱴᱷᱮᱱ ᱜᱮ ᱛᱚ ᱟᱵᱚᱣᱟᱜ ᱥᱟᱶᱛᱟ ᱨᱮ ᱟᱹᱨᱤᱪᱟᱹᱞᱤ ᱡᱤᱭᱟᱹᱲ ᱫᱚᱦᱚᱭ ᱛᱟᱵᱚᱱ ᱯᱮ
ᱦᱮᱸ ᱦᱮᱸ
ᱟᱪᱪᱷᱟ ᱛᱟᱦᱚᱞᱮ ᱜᱚᱝᱠᱮ ᱢᱟ ᱛᱟᱦᱚᱞᱮ ᱥᱟᱹᱜᱩᱱ ᱧᱤᱫᱟᱹ ᱥᱟᱶᱛᱮ ᱡᱚᱦᱟᱨ ᱜᱮ ᱡᱚᱦᱟᱨ ᱡᱚᱦᱟᱨ